ᱦᱮᱸ ᱦᱮᱞᱳ,
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱤ᱾
ᱛᱟᱯᱚᱨᱮ ᱠᱷᱚᱵᱚᱨ ᱠᱚ ᱞᱮ ᱛᱟᱞᱟᱝ ᱢᱮ?
ᱠᱷᱚᱵᱚᱨ ᱱᱚᱜᱼᱚᱭ ᱱᱤᱛᱚᱜ ᱫᱚ ᱵᱟᱨᱦᱮ ᱥᱮᱫ ᱨᱮ᱾
ᱟᱪᱪᱷᱟ᱾
ᱦᱮᱸ ᱡᱮᱫᱟᱹᱣ ᱵᱟᱲᱟ ᱦᱩᱭ ᱠᱟᱱᱟ᱾
ᱟᱪᱪᱷᱟ ᱪᱷᱟ ᱪᱷᱟ ᱛᱟᱦᱞᱮ ᱪᱮᱫ ᱞᱮᱠᱟ ᱚᱱᱛᱮ ᱟᱯᱮᱥᱮᱫ ᱴᱟᱠᱴᱟᱨ ᱠᱚᱼᱫᱚ ᱯᱮ ᱟᱬᱜᱳ ᱠᱮᱫ ᱛᱟᱵᱚᱱᱟ ᱥᱮ ᱵᱟᱝ?
ᱪᱮᱫ ᱠᱚ?
ᱴᱟᱠᱴᱟᱨ ᱠᱟᱫᱚ ᱠᱚ ᱟᱲᱜᱳ ᱠᱮᱫᱟ ᱥᱮ ᱵᱟᱝ ᱠᱷᱮᱛ?
ᱵᱟᱝ ᱵᱟᱝ ᱱᱤᱱᱟᱹᱜ ᱥᱤᱛᱩᱝ ᱨᱮᱜᱮ ᱵᱟᱝ ᱜᱟᱱᱚᱜ ᱠᱟᱱᱟ᱾ ᱥᱤᱛᱩᱝ ᱜᱮ ᱟᱹᱰᱤ ᱥᱤᱛᱩᱝ ᱠᱟᱱᱟ ᱫᱟᱜ ᱜᱮ ᱟᱨ ᱟᱯᱮᱥᱮᱱ?
ᱟᱞᱮ ᱥᱮᱜ ᱦᱚᱜᱚᱭᱼᱛᱚ ᱫᱟᱜ ᱟᱠᱟᱱ ᱜᱮᱭᱟ ᱦᱮᱸ ᱥᱮ᱾
ᱚ᱾
ᱟᱫᱚ ᱚᱱᱟ ᱜᱮ ᱠᱚ ᱴᱟᱠᱴᱟᱨ ᱠᱚ ᱪᱟᱞᱟᱜ ᱠᱟᱱᱟ ᱦᱚᱞᱟ ᱢᱚᱱᱮᱨ ᱦᱟᱹᱨᱤᱡ ᱜᱮ ᱦᱮᱱᱟᱜᱼᱟ ᱟᱠᱟᱫᱟ ᱟᱡᱚᱢᱚᱜ ᱠᱟᱱ ᱪᱚ ᱵᱟᱝ ᱨᱚᱦᱚᱭ ᱫᱚ ᱟᱹᱣᱨᱤ ᱭᱟᱜᱼᱟ ᱦᱮᱸ ᱥᱮ᱾
ᱟᱹᱞᱤᱧᱟᱜ ᱦᱚ ᱯᱮ ᱦᱮ ᱧᱮᱞ ᱞᱮᱜᱮᱭ ᱦᱟᱸᱜ ᱦᱤᱡᱩᱜ ᱠᱟᱱᱟ ᱥᱮ ᱪᱤᱠᱟᱹᱜ ᱠᱟᱱᱟ ᱟᱨ ᱛᱷᱚᱲᱟ ᱫᱤᱱ ᱯᱚᱨ᱾ ᱠᱮᱱᱮᱞ ᱫᱟᱜ ᱠᱚ ᱚᱱᱟ ᱤᱭᱟᱹ ᱛᱮ᱾ ᱡᱟᱸᱦᱟ ᱱᱟᱜ?
ᱥᱟᱛᱟᱢ ᱪᱮᱛᱟᱱ ᱨᱮ?
ᱦᱮᱸ᱾
ᱦᱭᱼᱛᱚ ᱜᱚᱢ ᱠᱮ ᱚᱱᱟ ᱜᱮ ᱞᱮ ᱫᱤᱧ ᱢᱤᱫᱴᱟᱝ ᱥᱟᱛᱟᱢ ᱪᱮᱛᱟᱱ ᱨᱮ ᱛᱟᱦᱮᱸ ᱠᱟᱛᱮ ᱞᱟᱸᱝ ᱨᱚᱯᱚᱲᱼᱟ ᱥᱮ ᱪᱮᱜ?
ᱦᱳᱭ ᱟᱫᱚ ᱚᱲᱟᱜ ᱥᱮᱫ ᱨᱮ ᱩᱰᱳᱝ ᱵᱚᱞᱚᱱ ᱠᱟᱱᱟᱢ ᱡᱟᱹᱱᱤᱡ ᱪᱚ ᱚᱱᱟ ᱦᱚᱛᱮᱡ ᱛᱮ ᱱᱟᱥᱮ ᱱᱟᱜ ᱴᱟᱣᱟᱨ ᱫᱚ ᱰᱤᱥᱴᱟᱵ ᱫᱟᱭ
ᱚ ᱵᱟ ᱚᱸᱰᱮ ᱩᱰᱩᱠᱚᱜ ᱠᱟᱱᱟ ᱚᱸᱰᱮ ᱱᱮᱴᱚᱣᱟᱨᱠ ᱵᱟᱭ ᱧᱟᱢ ᱜᱮᱭᱟ ᱛᱚ ᱟᱫᱚ ᱚᱱᱟᱛᱮ ᱚᱲᱟᱜ ᱥᱮᱫ ᱨᱮᱜᱤᱧ ᱛᱟᱦᱮᱸ ᱠᱟᱱᱟ᱾
ᱦᱮᱸ ᱪᱷᱟ ᱪᱷᱟ
ᱦᱮᱸ ᱱᱤᱛᱚᱜ ᱴᱷᱤᱠ ᱜᱮᱭᱟ ᱛᱚ?
ᱦᱮᱸ ᱦᱤᱛᱚᱜ ᱫᱚ ᱴᱷᱤᱠ ᱜᱮᱭᱟ ᱢᱟ ᱛᱟᱦᱚᱞᱮ ᱞᱟᱹᱭ ᱛᱟᱞᱟᱝ ᱢᱮ ᱛᱟᱦᱞᱮ ᱢᱟ?
ᱚᱻ ᱡᱮ ᱞᱟᱹᱭ ᱞᱮᱜ ᱢᱤᱭᱤᱧ ᱟᱯᱮ ᱥᱮᱫ ᱫᱚ ᱡᱮ ᱱᱚᱝᱠᱟ ᱡᱮ ᱵᱚᱱ ᱪᱟᱥᱮᱫ ᱠᱟᱱ ᱜᱮᱭᱟ ᱦᱩᱲᱩ ᱠᱚᱼᱼ ᱟᱫᱚ ᱪᱮᱫ ᱦᱩᱲᱩᱯᱮ ᱪᱟᱥ ᱵᱟᱲᱟᱭ ᱜᱮᱭᱟ?
ᱦᱩᱲᱩ ᱫᱚ ᱟᱞᱮ ᱞᱮ ᱪᱟᱥ ᱫᱚ ᱡᱟᱹᱥᱛᱤ ᱫᱚ ᱵᱟᱝᱼᱼ ᱱᱟᱥᱮᱱᱟᱜ ᱡᱟᱦᱟᱸ ᱞᱮᱠᱟ ᱵᱮᱥᱤ ᱱᱤᱛᱚᱜ ᱴᱨᱮᱱᱰᱤᱝ ᱨᱮ ᱦᱮᱱᱟᱜ ᱟᱠᱟᱫᱟ᱾ ᱚᱱᱟ ᱠᱚᱜᱤᱧ ᱞᱟᱹᱭᱟᱢᱟ ᱦᱮᱸ ᱚᱱᱟ ᱫᱚ ᱦᱩᱭᱩᱜ ᱠᱟᱱᱟ ᱥᱚᱨᱱᱚ ᱦᱩᱲᱩ। ᱵᱤᱵᱤ ᱮᱜᱟᱨᱚ
ᱦᱮᱸᱼᱼ
ᱤᱱᱟᱹ ᱛᱟᱭᱚᱢ ᱫᱷᱚᱨᱚᱱ ᱞᱟᱹᱜᱤᱫ ᱫᱚ ᱦᱮᱱᱟᱜ ᱟᱠᱟᱫᱟ ᱢᱤᱱᱤ ᱠᱮᱴᱼᱼ ᱦᱮᱸ ᱥᱮ ᱴᱮᱱ ᱴᱮᱱ,
ᱦᱮᱸ
ᱮ ᱱᱮᱜᱼ ᱱᱤᱭᱟᱹ ᱠᱚᱜᱮ ᱵᱮᱥᱤ ᱦᱮᱱᱟᱜ ᱠᱟᱫᱟ। ᱟᱨᱦᱚᱸ ᱦᱟᱱᱮ ᱜᱮᱲᱟ ᱪᱷᱚᱛᱨᱤᱥᱼᱼ
ᱚᱼᱼ ᱟᱞᱮ ᱫᱚ ᱴᱷᱤᱠ ᱜᱮᱭᱟ ᱚᱱᱟ ᱵᱟᱨᱭᱟ ᱜᱮ ᱠᱷᱚᱨᱟ ᱨᱮ ᱞᱟᱹᱜᱤᱫ ᱫᱚ ᱥᱩᱫᱩ ᱴᱮᱱ। ᱴᱮᱱ ᱢᱮᱱᱟᱜ ᱟᱠᱟᱫᱟ ᱚᱱᱟ ᱪᱷᱚᱛᱨᱤᱥ ᱨᱮᱱᱟᱜ ᱠᱟᱹᱴᱤᱡ ᱟ ᱚᱱᱟ ᱞᱟᱹᱭ ᱠᱮᱫ ᱟᱨᱼᱼ ᱵᱚᱨᱥᱟ ᱨᱮᱫᱚ ᱥᱩᱫᱩ ᱥᱚᱨᱱᱚ ᱜᱮ ᱢᱮᱱᱟᱜᱼᱟ᱾ ᱤᱱᱟᱹᱢᱚᱛᱚ ᱜᱮᱞᱮ ᱨᱚᱦᱚᱭ ᱟ ᱵᱷᱟ
ᱱᱮᱛᱟᱨ ᱫᱚ ᱵᱤᱵᱤ ᱮᱜᱟᱨᱚ ᱦᱚᱸ ᱵᱷᱟᱹᱜᱤ ᱞᱟᱹᱭ ᱟᱠᱚ ᱡᱚ ᱵᱮᱞᱮ ᱦᱮᱱᱟᱜᱼᱟ।
ᱚ ᱟᱫᱚ ᱳᱡᱚᱱ ᱳᱡᱚᱱᱟᱜ ᱜᱮᱛ ᱚᱱᱟ ᱦᱩᱲᱳᱼᱼ ᱚᱡᱚᱱ ᱪᱮᱫ ᱞᱮᱠᱟ ᱢᱮᱱᱟᱜᱼᱟ?
ᱳᱡᱚᱱ ᱦᱮᱱᱟᱜ ᱟᱠᱟᱫ ᱜᱮᱭᱟ ᱫᱚ ᱢᱟᱱᱮᱼᱼ
ᱚ ᱟᱞᱮ ᱥᱮᱫ ᱫᱚ ᱚᱠᱟᱴᱟᱜ ᱦᱩᱲᱩ ᱦᱟᱢᱟᱞᱟ, ᱚᱠᱟᱴᱟᱜ ᱦᱟᱢᱟᱞᱟ ᱚᱱᱟ ᱜᱮᱞᱮ ᱨᱚᱦᱚᱭ ᱜᱮᱭᱟ ᱵᱮᱥᱤ।
ᱦᱳᱭ ᱟᱪᱪᱷᱟ ᱚᱱᱟ ᱵᱩᱞᱮᱴᱹ ᱦᱩᱲᱩ ᱵᱩᱞᱮᱴ ᱦᱩᱲᱳ ᱫᱚ ᱪᱟᱥ ᱵᱟᱹᱜᱤ ᱪᱟᱵᱟ ᱠᱟᱫᱟ ᱵᱟᱝ?
ᱵᱩᱞᱮᱴ ᱦᱩᱲᱩ ᱫᱚ ᱪᱮᱫ ᱞᱮᱠᱟᱱᱟ ᱚᱱᱟ ᱫᱚ?
ᱚᱱᱟ ᱫᱚ ᱫᱚᱢᱮ ᱫᱟᱢᱯᱟ ᱫᱚᱢᱮ ᱠᱷᱟᱱ ᱫᱚᱢᱮ ᱫᱤᱨᱭᱟᱹ ᱦᱮᱸᱥᱮ ᱟᱹᱰᱤ ᱢᱚᱴᱟ ᱜᱮᱭᱟ ᱵᱩᱞᱮᱴ ᱜᱮ ᱵᱩᱞᱮᱴ ᱚᱱᱟ ᱜᱩᱲᱜᱩ ᱫᱷᱤᱨᱤ ᱞᱮᱠᱟᱱ। ᱤᱭᱟᱹ ᱫᱚ ᱚᱱᱟ ᱟᱠᱨᱤᱛᱤ ᱛᱮᱜ ᱚᱱᱟ ᱦᱩᱲᱩ ᱛᱮᱜ।
ᱚ ᱚ ᱚᱱᱟ ᱤᱭᱟᱹ ᱛᱮᱜᱮ ᱵᱩᱞᱮᱴ ᱠᱚ ᱧᱩᱛᱩᱢ ᱟᱠᱟᱫᱟ।
ᱦᱳᱭ। ᱚᱫᱟ ᱫᱚ ᱫᱟᱠᱟ ᱠᱚᱦᱚᱸ ᱵᱟᱝᱼᱟ ᱟᱹᱰᱤ ᱠᱮᱴᱮᱡ ᱦᱩᱭᱩᱜᱼᱟ, ᱫᱟᱜ ᱢᱟᱹᱰᱤ ᱠᱚᱼᱼ
ᱦᱮᱸ ᱦᱮᱸ ᱛᱟᱦᱚᱞᱮ ᱚᱱᱟ ᱫᱚ ᱫᱟᱜ ᱢᱟᱹᱰᱤ ᱫᱟᱠᱟ ᱪᱷᱟᱲᱟ ᱨᱮ ᱫᱚ ᱵᱟᱝ ᱜᱟᱱᱚᱜᱼᱟ ᱫᱚ ᱫᱟᱜ ᱫᱤᱭᱮ ᱜᱮ ᱯᱷᱮᱰ ᱦᱩᱭᱩᱜᱼᱟ। ᱛᱚᱵᱮᱜᱮ ᱚᱱᱟ ᱫᱚ ᱜᱟᱱᱚᱜᱼᱟ ᱡᱚᱢ ᱫᱚ ᱛᱚᱱᱟ ᱫᱚ ᱞᱟᱹᱵᱤᱛᱚᱜᱼᱟ।
ᱟᱨ ᱡᱩᱫᱤ ᱡᱟᱦᱟᱸ ᱞᱮᱠᱟ ᱠᱟᱛᱮᱜ ᱦᱤᱲᱤᱧ ᱠᱟᱛᱮ ᱡᱩᱫᱤᱢ ᱢᱟᱨᱮ ᱦᱚᱪᱚ ᱦᱚᱪᱚ ᱟᱠᱟᱫᱟ ᱟᱫᱚ ᱛᱚ ᱦᱩᱭ ᱠᱟᱱ ᱛᱟᱼᱼ ᱚᱱᱟ ᱫᱚ ᱤᱥᱤᱱ ᱤᱥᱤᱱ ᱛᱮ ᱥᱟᱦᱟᱱ ᱠᱚᱢ ᱤᱥᱤᱱ ᱪᱟᱵᱟ ᱠᱚᱜ ᱛᱟᱢᱟ। ᱟᱨ ᱜᱮᱥ ᱛᱮ ᱤᱥᱤᱱ ᱦᱚᱲ ᱫᱚ ᱟᱢ ᱫᱚ ᱟᱫᱚᱢ ᱪᱟᱵᱟ ᱟᱠᱟᱱᱟ᱾ ᱦᱮᱸ
ᱟᱫᱚ ᱚᱝ ᱚᱝᱠᱟ ᱠᱮᱴᱮᱪᱚᱜ-ᱟ?
ᱦᱮᱸ, ᱵᱩᱞᱮᱴ ᱜᱮ ᱵᱩᱞᱮᱴ, ᱟᱨ ᱫᱷᱤᱨᱤ ᱞᱮᱠᱟ ᱠᱮᱴᱮᱡ-ᱟ ᱵᱟᱹᱧ ᱞᱟᱭ ᱠᱮᱫᱟ᱾
ᱦᱩᱸ, ᱛᱟᱦᱞᱮ ᱴᱮᱱ ᱴᱮᱱ ᱜᱮ ᱵᱷᱟᱜᱤᱭᱟ ᱢᱤᱫ ᱜᱷᱟᱲᱤᱡ ᱛᱮ ᱫᱟᱠᱟ ᱤᱥᱤᱱ ᱜᱚᱫᱚᱜ-ᱟ᱾
ᱦᱮᱸ ᱟᱨ ᱢᱤᱱᱤᱠᱮᱴ ᱪᱮᱫ ᱞᱮᱠᱟ ᱟᱯᱮ ᱥᱮᱫ ᱵᱟᱠᱚ ᱨᱚᱦᱚᱭ ᱜᱮᱭᱟ?
ᱢᱤᱱᱤᱠᱮᱴ ᱫᱚ ᱦᱮᱸ ᱚᱱᱟ ᱡᱚᱢ ᱞᱟᱹᱜᱤᱫ ᱠᱚ ᱨᱚᱦᱚᱭ ᱜᱮᱭᱟ ᱡᱟ ᱠᱟᱹᱴᱤᱡ ᱠᱟᱹᱴᱤᱡ ᱚᱱᱟ ᱫᱚ᱾
ᱦᱳᱭ, ᱠᱟᱹᱴᱤᱡ ᱠᱟᱹᱴᱤᱡ ᱵᱚᱞᱛᱮ ᱪᱮᱫ ᱞᱮᱠᱟ ᱚᱱᱟ ᱚᱲᱟᱜ ᱡᱚᱢ ᱞᱟᱹᱜᱤᱫ ᱫᱚ ᱟᱹᱰᱤ ᱵᱷᱟᱜᱤ ᱯᱚᱨᱤᱥᱠᱟᱨ ᱢᱮᱛᱟᱢ ᱠᱟᱱ ᱫᱩᱧ। ᱢᱚᱴᱟᱢᱩᱴᱤ ᱪᱷᱤᱢ ᱪᱷᱟᱢ᱾
ᱵᱟ ᱵᱚ ᱚᱲᱟᱜ ᱡᱚᱢ ᱞᱟᱹᱜᱤᱫ᱾ ᱡᱟᱦᱟᱸᱭ ᱜᱮ ᱮᱠᱟᱱᱛᱚ ᱡᱩᱫᱤ ᱡᱚᱢ ᱥᱮ, ᱦᱮᱸ ᱦᱮᱸ ᱡᱟᱦᱟᱸᱭ ᱡᱚᱢ ᱥᱟᱱᱟᱭᱮ ᱠᱷᱟᱱ ᱟᱨᱠᱤ᱾ ᱚ ᱦᱚ, ᱟᱨ ᱵᱟᱠᱷᱟᱱ ᱫᱚ ᱵᱟᱝ᱾
ᱠᱟᱛᱷᱟ ᱫᱚ ᱠᱟᱱ ᱜᱮᱭᱟ᱾ ᱟᱫᱚ ᱤᱭᱟᱹ ᱟᱪᱪᱷᱟ ᱤᱧᱤᱧ ᱠᱩᱞᱤ ᱞᱮᱢ ᱛᱟᱞᱟᱝ ᱜᱮ, ᱡᱮ ᱱᱚᱜ-ᱚᱭ ᱦᱩᱲᱩ ᱨᱚᱦᱚᱭ ᱛᱟᱭᱱᱚᱢ ᱡᱟᱦᱟᱸ ᱞᱟᱠ ᱠᱟ ᱧᱮᱞᱚᱜᱚᱜ ᱠᱟᱱᱟ ᱟᱵᱚᱣᱟᱜ ᱦᱮᱲᱦᱮᱫ ᱦᱩᱭᱩᱜ ᱛᱟᱵᱚᱱᱟ ᱦᱮᱸ ᱥᱮ ᱵᱟᱝ ‌ᱱᱚᱣᱟ ᱦᱮᱲᱦᱮᱫ ᱮᱻ ᱱᱟᱥᱮᱱᱟᱜ ᱫᱚᱢᱮ ᱜᱮ ᱫᱟᱹᱨᱭᱟᱹ ᱱᱮᱛᱟᱨ ᱜᱷᱟᱸᱥ ᱚᱢᱚᱱᱚᱜ ᱠᱟᱱᱟ ᱥᱮ ᱡᱟᱦᱟᱸ ᱵᱚᱱ ᱛᱟᱥᱟᱫ ᱦᱮᱸ ᱥᱮ ᱵᱟᱝ, ᱟᱫᱚ ᱚᱱᱟ ᱱᱟᱥᱮ ᱥᱮᱱᱟᱜ ᱮᱻ, ᱠᱟᱺᱡ ᱡᱟᱸᱜᱮ ᱫᱟᱨᱟᱢ ᱵᱟᱝ ᱜᱟᱱ ᱠᱚᱜ-ᱟ?
ᱚᱱᱟ ᱫᱚ ᱟᱫᱚ, ᱚᱱᱮ ᱢᱮᱱᱟᱜ ᱜᱮᱭᱟ ᱛᱚ ᱧᱟᱢᱚᱜ ᱠᱟᱱ ᱜᱮᱭᱟ ᱵᱤᱪᱷᱩᱴᱤ ᱥᱮ ᱪᱮᱫ ᱠᱩ ᱢᱮᱛᱟᱜ ᱠᱟᱱᱟ?
ᱦᱮᱸ᱾
ᱟᱫᱚ ᱚᱱᱟ ᱱᱚᱜ-ᱚᱭ ᱨᱚᱦᱚᱭ ᱢᱟᱲᱟᱝ ᱨᱮ ᱚᱱᱟ ᱫᱚ ᱮᱨ ᱤᱭᱟᱹ ᱞᱟᱜᱟᱣᱟᱜ ᱦᱩᱭᱩᱜ-ᱟ᱾ ᱡᱚᱨᱟ ᱥᱟᱶᱛᱮ, ᱚᱸᱰᱮ ᱵᱚᱱ ᱨᱚᱦᱚᱭ ᱫᱟ ᱛᱚ ᱚᱱᱟ ᱢᱟᱲᱟᱝ ᱨᱮᱜᱮ ᱚᱱᱮ ᱫᱤᱱ ᱢᱮᱱᱟᱜ ᱠᱟᱫᱟ ᱟᱨᱠᱤ ᱢᱚᱬᱮ ᱫᱤᱱ ᱵᱷᱤᱛᱨᱤ ᱟᱨᱠᱤ ᱚᱱᱟ ᱮᱨᱟᱜ ᱦᱩᱭᱩᱜ ᱛᱟᱢᱟ᱾ ᱚᱱᱟ ᱚᱱᱟ ᱞᱚᱥᱚᱫ ᱤᱭᱟᱹ ᱨᱮᱜᱮ ᱡᱚᱨᱟ ᱥᱟᱶᱛᱮ ᱡᱮᱢᱚᱱ ᱵᱚᱱ ᱮᱢ ᱛᱚ ᱛᱚᱞ ᱡᱚᱨᱟ ᱵᱚᱱ ᱮᱢᱮᱫ ᱠᱟᱱ ᱜᱮᱭᱟ᱾
ᱦᱳᱭ ᱦᱳᱭ᱾
ᱦᱮᱸ, ᱦᱩᱲᱩᱢᱩᱲᱩ ᱠᱷᱟᱡ ᱫᱚ ᱠᱚ ᱡᱚᱛᱚ ᱡᱚᱨᱟ ᱮᱢ ᱮᱫᱟ, ᱰᱤ. ᱮ. ᱯᱤ. ᱪᱷᱚᱛᱨᱤᱥ ᱡᱟᱦᱟᱸᱱᱟᱜ ᱢᱟᱱᱮ ᱤᱭᱟᱹ ᱵᱟᱝ ᱫᱚᱥ ᱪᱷᱟᱵᱵᱤᱥ᱾ ᱡᱮ ᱡᱮᱢᱚᱱ ᱵᱚᱱ ᱮᱢᱫᱟ ᱡᱚᱨᱟ ᱠᱚ ᱟᱫᱚ ᱚᱱᱟ ᱥᱟᱶᱛᱮᱜᱮ ᱚᱱᱟ ᱟᱨᱠᱤ ᱵᱤᱜᱷᱟᱹ ᱨᱮ ᱵᱟᱨ ᱯᱮᱠᱮᱴ ᱠᱟᱛᱮᱫ᱾
ᱟᱪᱪᱷᱟ᱾ ᱳᱠᱮ᱾
ᱚᱱᱟ ᱱᱟᱣᱟ ᱜᱷᱟᱸᱥ ᱫᱚ ᱵᱟᱝ ᱫᱟᱨᱮᱜ-ᱟ ᱥᱩᱫᱩ ᱚᱱᱟ ᱢᱟᱨᱮ ᱜᱷᱟᱸᱥ ᱛᱮᱜᱮ ᱫᱟᱨᱮᱜ-ᱟ᱾ ᱱᱟᱣᱟᱱᱟᱜ, ᱛᱟᱦᱞᱮ ᱦᱮᱲᱦᱮᱫ ᱛᱚ ᱟᱨᱠᱤ ᱠᱚᱢᱚᱜ ᱛᱟᱢᱟ᱾
ᱦᱳᱭ ᱟᱫᱚ ᱵᱟᱝ ᱤᱧ ᱫᱚ ᱱᱤᱭᱟᱹ ᱠᱟᱛᱷᱟ ᱠᱟᱛᱷᱟᱹᱧ ᱞᱟᱹᱭᱮᱫ ᱛᱟᱦᱮᱸᱜ ᱡᱟᱸᱱᱤᱡ ᱪᱚ ᱚᱱᱟ ᱞᱮᱠᱟ ᱡᱩᱫᱤ ᱵᱚᱱ ᱠᱟᱹᱢᱤᱭᱟᱵᱚᱱ ᱦᱚᱸᱻ, ᱡᱟᱦᱟᱸ ᱞᱮᱠᱟᱛᱤᱧ ᱞᱟᱹᱭ ᱦᱚᱪᱚᱭᱟ, ᱟᱨ ᱛᱟᱦᱞᱮ ᱱᱟᱥᱮᱱᱟᱜ ᱢᱚᱱᱮᱭᱟᱹᱧ ᱟᱨ ᱚᱱᱟ ᱡᱟᱝ, ᱚᱱᱟ ᱨᱟᱱ ᱡᱩᱫᱤ ᱵᱚᱱ ᱮᱢᱟᱜ-ᱟ ᱛᱟᱦᱞᱮ ᱦᱚᱭᱛᱳ ᱦᱮᱲᱦᱮᱫ ᱡᱟᱹᱱᱤᱡ ᱪᱚ ᱩᱱᱟᱹᱜ ᱵᱟᱝ ᱦᱩᱭ ᱞᱮᱠᱟᱜᱮ ᱡᱟᱹᱱᱤᱡ᱾ ᱪᱮᱫ ᱦᱚᱸ ᱵᱟᱝ ᱦᱩᱭᱩᱜ-ᱟ᱾
ᱦᱮᱸ ᱵᱟᱝ ᱦᱩᱭᱩᱜ ᱜᱮᱭᱟ ᱥᱮᱨᱚᱠᱚᱢ ᱟᱹᱰᱤ ᱠᱚᱢ᱾ ᱟᱨᱠᱤ ᱚᱱᱟ ᱡᱟᱦᱟᱸᱢ ᱦᱮᱲᱦᱮᱫ ᱟᱛᱚ ᱚᱸᱰᱮ ᱫᱚ ᱟᱹᱰᱤ ᱠᱚᱢ ᱜᱮ ᱫᱟᱨᱤᱜ-ᱟ ᱵᱟᱝ ᱫᱟᱨᱤᱜ-ᱟ ᱜᱷᱟᱸᱥ ᱠᱚ ᱥᱮᱨᱚᱠᱚᱢ᱾ ᱤᱧ ᱞᱟᱜᱟ ᱵᱟᱲᱟ ᱦᱩᱭ ᱟᱠᱟᱱᱟ ᱛᱚ᱾
ᱦᱩᱸ᱾
ᱤᱱᱟᱹ ᱫᱚ ᱢᱟᱱᱮ ᱯᱨᱚᱛᱷᱚᱢ ᱛᱚ ᱵᱟᱝ ᱫᱟᱨᱮ ᱦᱚᱞᱚᱜ-ᱟ, ᱛᱟᱭᱚᱢ ᱛᱮᱫᱚ ᱟᱫᱚ ᱦᱳᱭ ᱡᱟᱱᱟᱢᱚᱜ ᱜᱮᱭᱟ᱾
ᱦᱮᱸ ᱦᱮᱸ᱾ ᱟᱫᱚ ᱦᱳᱭ ᱟᱵᱚ ᱫᱚ ᱱᱚᱝᱠᱟ ᱢᱟᱲᱟᱝ ᱨᱮᱼᱼ ᱟᱯᱮ ᱫᱚ ᱥᱤ ᱠᱟᱛᱮ ᱯᱮ ᱫᱚᱦᱚ ᱠᱟᱜ-ᱟ ᱡᱟᱦᱟᱸ ᱥᱤ ᱯᱟᱲᱟᱜ ᱠᱟᱛᱮ ᱯᱮ ᱫᱚᱦᱚ ᱠᱟᱜ-ᱟ ᱦᱟᱥᱟ ᱥᱮ ᱱᱤᱛᱚᱜ ᱦᱚᱴᱟᱛ ᱱᱤᱛᱚᱜ ᱜᱷᱟ ᱥᱮ ᱢᱟᱱᱮ ᱛᱟᱥᱟᱵ ᱫᱟᱯᱟᱜ ᱫᱟᱯᱟᱜ ᱟᱠᱟᱱ ᱤᱱᱟᱹ ᱥᱚᱸᱜᱮ ᱛᱮ ᱥᱤ ᱠᱟᱛᱮ ᱯᱚᱪᱟᱱ ᱠᱟᱛᱮᱜ ᱞᱚᱥᱚᱫ ᱠᱟᱛᱮᱜ ᱯᱮ ᱨᱚᱦᱚᱭᱟ ᱾
ᱢᱟᱱᱮ ᱯᱮ ᱫᱷᱟᱣ ᱠᱟᱛᱮᱜ ᱞᱮ ᱥᱤᱭᱟ ᱯᱮ ᱫᱷᱟᱣ ᱠᱟᱛᱮᱜ ᱚᱱᱮ ᱨᱚᱦᱚᱭ ᱦᱟᱹᱵᱤᱡ ᱾ ᱯᱮ ᱫᱷᱟᱣ ᱦᱮᱸ ᱢᱤᱫ ᱫᱷᱟᱣ ᱞᱮ ᱥᱤ ᱠᱮᱫᱟ ᱟ ᱪᱚᱴᱨᱮ ᱤᱱᱟᱹ ᱯᱚᱨ ᱟᱵᱟᱨ ᱞᱮ ᱤᱭᱟᱹᱭᱟ ᱡᱟᱵᱚᱴ ᱾
ᱦᱩᱸ,
ᱠᱟᱜᱼᱟ ᱞᱮ ᱯᱚᱛᱟ
ᱦᱩᱸ,
ᱢᱤᱫ ᱫᱷᱟᱣ ᱪᱚᱴ ᱨᱮ
ᱟᱪᱪᱷᱟ ᱟᱪᱪᱷᱟ ᱢᱟᱱᱮ ᱡᱟᱦᱟᱸ ᱯᱚᱪᱟᱱ ᱵᱚᱱ ᱢᱮᱛᱟᱜ ᱠᱟᱱᱟ ᱵᱟᱝ?
ᱦᱮᱸ ᱟᱞᱮ ᱥᱮᱫ ᱫᱚ ᱚᱝᱠᱟ ᱞᱮ ᱞᱟᱹᱭᱟ ᱟᱨᱠᱤ ᱾ ᱢᱤᱫ ᱫᱷᱟᱣ ᱪᱚᱴᱨᱮ ᱥᱤ ᱠᱮᱫᱟ ᱤᱱᱟᱹ ᱯᱚᱨ ᱫᱚ ᱟᱫᱚᱞᱮ ᱤᱭᱟᱹ ᱠᱟᱫ-ᱟ ᱤᱭᱟᱹ ᱡᱟᱵᱚᱴ ᱠᱟᱜᱼᱟ,
ᱥᱤ ᱫᱚ ᱛᱤᱱ ᱚᱠᱛᱚ? ᱛᱚ ᱯᱮ ᱥᱤᱭᱟ ᱫᱟᱜ ᱦᱚᱪᱚ ᱠᱟᱛᱮᱜ ᱥᱮ
ᱟᱫᱚ ᱦᱮᱸ ᱡᱮᱢ ᱡᱮᱢᱚᱱ ᱚᱱᱟ ᱫᱚ ᱚᱠᱛᱚ ᱱᱟᱹᱯᱤᱛ, ᱪᱟ ᱫᱟᱜ ᱡᱩᱫᱤ ᱟᱨ ᱤᱭᱟᱹ ᱠᱷᱟᱱ ᱫᱚ ᱜᱮ ᱤᱭᱟᱹ ᱠᱚ ᱢᱮᱛᱟᱜᱼᱟ ᱨᱚᱦᱚᱭ ᱚᱠᱛᱚ ᱡᱩᱫᱤ ᱛᱟᱦᱮᱸᱱᱟ ᱨᱚᱦᱚᱲ ᱨᱮ ᱛᱚᱠᱷᱚᱱ ᱨᱚᱦᱚᱲ ᱨᱮ ᱾
ᱦᱩᱸ,
ᱛᱚ ᱨᱚᱦᱚᱲ ᱨᱮ ᱫᱚ ᱟᱹᱰᱤ
ᱦᱳᱭ, ᱦᱳᱭ ᱟᱫᱚ ᱚᱱᱟ ᱡᱩᱫᱤ ᱤᱧᱤᱧ ᱞᱟᱹᱭᱫᱟ ᱡᱩᱫᱤ ᱟᱵᱚ ᱚᱱᱮ ᱫᱷᱚᱨᱚᱱ ᱨᱮ ᱞᱟᱦᱟᱛᱮ ᱡᱮᱢᱚᱱ ᱥᱮᱫᱟᱭ ᱦᱟᱯᱲᱟᱢ ᱠᱚ ᱧᱮᱞ ᱠᱟᱱᱟ ᱡᱮ ᱢᱟᱱᱮ ᱱᱟᱦᱮᱞ ᱛᱮ ᱥᱤ ᱯᱟᱲᱟᱜ ᱠᱟᱜ ᱛᱟᱦᱮᱸᱜ ᱠᱚ ᱥᱮ?
ᱪᱮᱞᱮᱠᱟ?
ᱞᱟᱹᱭᱫᱤᱧ ᱱᱟᱦᱮᱞ ᱛᱮ ᱞᱟᱦᱟ ᱛᱮ ᱵᱟᱠᱚ ᱥᱤ ᱯᱟᱲᱟᱜ ᱠᱟᱜ ᱛᱟᱦᱮᱸᱜ ᱟ ᱞᱟᱦᱟᱛᱮ ᱥᱤ ᱠᱟᱛᱮᱜ ᱫᱚᱦᱚ ᱠᱟᱜᱼᱟ ᱠᱚ
ᱦᱮᱸ ᱱᱤᱡᱮ ᱜᱮ ᱱᱤᱡᱮ ᱦᱚᱧ ᱥᱤ ᱵᱟᱲᱟᱣᱟᱠᱟᱫ ᱜᱮᱭᱟ ᱚᱱᱠᱟᱜ ᱜᱮ, ᱦᱮᱸ ᱾
ᱦᱳᱭ ᱟᱫᱚ ᱚᱱᱟᱜᱤ ᱞᱟᱹᱭᱫᱤ ᱡᱮ ᱚᱱᱟ ᱞᱮᱠᱟᱨᱮ ᱚᱱᱟᱴᱟᱜ ᱠᱷᱮᱛ ᱨᱮᱠᱤ ᱩᱱᱟᱹᱜ ᱞᱚᱥᱚᱫ ᱞᱚᱥᱚᱫ ᱚᱱᱟ ᱨᱮ ᱠᱤ ᱚᱱᱠᱟ ᱛᱟᱥᱟᱵ ᱚᱢᱚᱱᱚᱜᱼᱟ ᱠᱤ ᱚᱱᱟ ᱩᱱ ᱚᱠᱛᱚ? ᱟᱢ ᱡᱩᱫᱤ ᱚᱱᱟ ᱢᱟᱲᱟᱝ ᱨᱮ ᱡᱩᱫᱤ ᱟᱢᱮᱢ ᱤᱭᱟᱹ ᱫᱚᱦᱚ ᱠᱟᱜᱼᱟ ᱥᱤ ᱫᱚᱦᱚ ᱠᱟᱜᱼᱟ ᱾
ᱛᱟ ᱛᱟᱥᱟ ᱫᱚ ᱱᱚᱝᱠᱟ ᱚᱠᱛᱚ ᱡᱟᱱᱟᱢᱚᱜᱼᱟ ᱡᱟᱦᱟᱸ ᱫᱚ ᱟᱵᱚ ᱜᱩᱨᱤᱡ ᱵᱚᱱ ᱞᱟᱜᱟᱣ ᱞᱮᱠᱷᱟᱱ ᱜᱮ ᱛᱟᱥᱟ ᱫᱚ ᱡᱟᱱᱟᱢᱚᱜᱼᱟ ᱾ ᱟᱨ ᱵᱟᱝᱠᱷᱟᱱ ᱫᱚ ᱱᱟᱣᱟ ᱫᱚᱥᱟ ᱫᱚ ᱵᱟᱝ ᱡᱟᱱᱟᱢᱚᱜᱼᱟ, ᱡᱟᱦᱟᱸ ᱛᱟᱦᱮᱱᱟ ᱢᱤᱫ ᱵᱟᱨ ᱢᱟᱨᱮᱭᱟᱜ ᱤᱱᱟᱹ ᱠᱷᱚᱡ ᱜᱮ ᱡᱟᱱᱚᱜᱼᱟ ᱱᱟᱣᱟ ᱱᱟ ᱫᱚ ᱵᱟᱝ ᱡᱟᱱᱟᱚᱜᱼᱟ᱾ ᱡᱩᱫᱤ ᱜᱩᱨᱤᱡᱽ ᱡᱩᱫᱤ ᱵᱟᱵᱚᱱ ᱞᱟᱜᱟᱣᱟ ᱜᱩᱨᱤᱡᱽ ᱠᱚᱨᱮ
ᱦᱮᱸ ᱦᱮᱸ,
ᱵᱟᱝ ᱡᱟᱱᱟᱢᱚᱜᱼᱟ ᱚᱱᱟ ᱯᱚᱨᱮ ᱟᱨᱠᱤ ᱚᱱᱟ ᱫᱚᱭ ᱟᱨᱠᱤ ᱤᱭᱟᱹᱭᱟ ᱟᱨᱠᱤ ᱾
ᱦᱩᱸ ᱟᱯᱮ ᱫᱚ ᱤᱧ ᱦᱚᱸ ᱠᱟᱹᱢᱤ ᱨᱮᱫᱚ ᱩᱱᱟᱹᱜ ᱫᱚ ᱵᱟᱹᱧ ᱟᱬᱜᱚᱣᱟᱠᱟᱱᱟ ᱛᱚ ᱟᱫᱚ ᱚᱲᱟᱜ ᱦᱚᱲ ᱦᱮᱱᱟᱜ ᱟᱠᱟᱫ ᱠᱚᱣᱟ ᱦᱮᱸ, ᱟᱫᱚ ᱚᱱᱟᱜᱮ ᱤᱧᱤᱧ ᱢᱚᱱᱮᱭᱮᱫᱟ ᱡᱮ ᱱᱤᱛ ᱱᱚᱝᱠᱟ ᱞᱮᱠᱟ ᱮ ᱛᱮ ᱪᱟᱥ ᱠᱟᱹᱢᱤ ᱮᱛᱚᱦᱚᱵ ᱞᱮᱠᱷᱟᱱ ᱫᱚ ᱦᱚᱭᱛᱳ ᱡᱟᱱᱤᱡ ᱪᱚ ᱩᱱᱟᱹᱜ ᱫᱚ ᱛᱟᱥᱟᱜ ᱫᱚ ᱵᱟᱝ ᱚᱢᱚᱱᱚᱜᱼᱟ, ᱚᱱᱟ ᱫᱚ ᱪᱮᱫ ᱞᱮᱠᱟ ᱚᱱᱮ ᱡᱮᱢᱚᱱ ᱟᱵᱚ ᱚᱱᱮ ᱫᱷᱚᱨᱚᱱ ᱨᱮ ᱥᱟᱹᱨᱫᱤ ᱥᱤᱛᱩᱝ ᱨᱮ ᱢᱮᱱ ᱡᱩᱫᱤ ᱴᱟᱱᱟ ᱯᱷᱟᱞ ᱛᱮ ᱟᱵᱚ ᱫᱚ ᱱᱚᱛᱮ ᱰᱟᱝ ᱰᱟᱝᱨᱟ ᱠᱚᱫᱚ ᱵᱟᱹᱱᱩᱜ ᱠᱟᱜ ᱠᱚᱣᱟ ᱛᱚ ᱟᱫᱚᱧ ᱞᱟᱹᱭ ᱫᱟ ᱴᱟᱱᱟ ᱯᱷᱟᱞ ᱛᱮ ᱡᱩᱫᱤ ᱞᱟᱹᱭᱫᱟᱹᱧ ᱢᱟᱲᱟᱝ ᱨᱮ ᱚᱱᱟ, ᱮᱸ ᱨᱟᱵᱩᱲ ᱦᱚᱪᱚ ᱠᱟᱜ ᱦᱩᱭᱩᱜᱼᱟ ᱛᱟᱥᱟᱫ ᱠᱚ, ᱚᱱᱟ ᱠᱚᱫᱚ ᱦᱚᱭᱚᱝ ᱠᱚᱜᱼᱟ ᱦᱚᱭᱚᱝ ᱠᱟᱛᱮᱫ ᱚᱱᱟ ᱥᱮᱭᱟ ᱠᱚᱜ-ᱟ ᱜᱚᱡ ᱠᱟᱛᱮᱫ
ᱦᱮᱸ᱾
ᱜᱚᱡ ᱠᱟᱛᱮ ᱨᱚᱦᱚᱲ ᱠᱚᱜ-ᱟ ᱥᱮ, ᱨᱚᱦᱚᱲ ᱠᱟᱛᱮ ᱤᱱᱟᱹ ᱛᱟᱭᱚᱢ ᱡᱚᱠᱷᱚᱱ ᱠᱷᱟᱱ ᱜᱮ ᱚᱱᱟ ᱧᱮᱞᱚᱜᱚᱜ ᱠᱟᱱᱟ ᱮᱸ ᱫᱟᱜ ᱡᱟᱹᱲᱤᱜᱼᱟ, ᱚᱱᱟ ᱫᱚ ᱟᱫᱚ ᱥᱮᱭᱟᱜᱼᱟ ᱴᱷᱤᱠ ᱥᱮ, ᱟᱫᱚ ᱚᱱᱟ ᱥᱮᱭᱟ ᱞᱮ ᱠᱷᱟᱡ ᱩᱱᱫᱚ ᱧᱮᱞ ᱢᱮ ᱚᱱᱟ ᱫᱚ ᱯᱩᱸᱰ ᱜᱮ ᱛᱟᱦᱮᱸᱱᱟ, ᱚᱱᱟ ᱫᱚ ᱩᱱ ᱥᱚᱢᱚᱭ ᱫᱚ ᱪᱮᱫ ᱜᱷᱟᱥ ᱦᱚᱸ ᱵᱟᱭ ᱚᱢᱚᱱ ᱦᱚᱪᱚᱣᱟᱜᱼᱟᱭ᱾ ᱠᱮᱱᱮ ᱱᱟ ᱚᱱᱟ ᱫᱚ ᱦᱚᱭᱚᱝᱚᱜ-ᱟ ᱦᱚᱭᱚᱝ ᱦᱚᱸ ᱤᱱᱟᱹ ᱥᱟᱶᱛᱮ ᱧᱮᱞᱚᱜᱚᱜ-ᱟ, ᱡᱮ ᱜᱷᱟᱥ ᱠᱚᱦᱚᱸ ᱟᱫᱚ, ᱩᱱᱟᱹᱜ ᱥᱤᱛᱩᱝ ᱨᱚᱦᱚᱲ ᱨᱮᱫᱚ ᱚᱱᱟ ᱨᱚᱦᱚᱲ ᱠᱷᱮᱛ ᱨᱮᱫᱚ ᱪᱤᱠᱟ ᱞᱮ ᱛᱮ ᱜᱷᱟᱸᱥ ᱫᱚ ᱚᱢᱚᱱᱚᱜ-ᱟ, ᱢᱤᱫᱴᱟᱝ ᱱᱟᱥᱮ ᱨᱚᱥᱟᱞᱳ ᱵᱟᱭ ᱧᱟᱢ ᱞᱮᱠᱷᱟᱱ ᱥᱮ ᱪᱮᱫ ᱞᱮᱠᱟᱢ ᱞᱟᱹᱭ ᱦᱚᱪᱚᱭᱮᱫ᱾
ᱟᱫᱚ ᱱᱤᱭᱟᱹ ᱫᱚ ᱤᱭᱟᱹ ᱛᱮᱜᱮ ᱡᱟᱱᱟᱢ ᱵᱮᱥᱤ ᱫᱚ ᱱᱤᱝᱠᱟᱹ ᱜᱩᱨᱤᱡ ᱡᱚᱨᱟ ᱛᱮᱜᱮ ᱵᱮᱥᱤ ᱡᱟᱱᱟᱢᱚᱜᱼᱟ᱾ ᱜᱩᱨᱤᱡ ᱠᱷᱚᱡ ᱜᱮ ᱦᱤᱡᱩᱜ-ᱟ ᱛᱚ ᱜᱷᱟᱸᱥ ᱫᱚ ᱰᱟᱝᱨᱟ ᱠᱚ ᱡᱚᱢᱟ ᱜᱷᱟᱸᱥ ᱠᱚ ᱡᱚᱢᱟ ᱤᱛᱟᱹ ᱠᱚ ᱡᱚᱢᱟ, ᱟᱫᱚ ᱚᱱᱟ ᱫᱚ ᱵᱟᱝ ᱤᱭᱟᱹᱜ-ᱟ ᱛᱚ ᱚᱱᱮ ᱡᱟᱝ ᱛᱮᱫ ᱫᱚ ᱵᱟᱝ ᱥᱤᱭᱟᱜᱼᱟ ᱵᱟᱝ ᱤᱭᱟᱹᱭᱟᱠᱚ ᱟᱨᱠᱤ ᱦᱟᱡᱟᱢᱟᱠᱚ ᱰᱟᱝᱨᱟ ᱠᱚᱦᱚᱸ᱾
ᱦᱮᱸ ᱦᱳᱭ᱾
ᱟᱫᱚ ᱚᱱᱟ ᱜᱮ ᱟᱵᱟᱨ ᱡᱟᱱᱟᱢ ᱨᱩᱩᱭᱟᱹᱲᱚᱜᱼᱟ, ᱤᱛᱟᱹ ᱞᱮᱠᱟᱛᱮ ᱦᱤᱡᱩᱜᱼᱟ, ᱛᱮᱜᱮ ᱡᱟᱱᱟᱢᱚᱜ-ᱟ᱾
ᱦᱳᱭ ᱟᱫᱚ ᱱᱚᱣᱟ ᱠᱟᱨᱚᱱ ᱛᱮᱜᱮ ᱱᱤᱭᱟᱹᱧ ᱞᱟᱹᱭ ᱠᱮᱫᱟ ᱡᱮ ᱤᱱᱟᱹ ᱛᱟᱭᱚᱢ ᱟᱫᱚ ᱮᱸ ᱫᱟᱜ ᱚᱱᱟ ᱫᱟᱜ ᱠᱚᱛᱮ ᱫᱚ ᱛᱟᱨᱯᱚᱨ ᱢᱤᱫ ᱫᱷᱟᱣ ᱥᱤ ᱠᱟᱛᱮᱫ ᱟᱫᱚᱢ ᱞᱚᱥᱚᱫ ᱠᱟᱛᱮᱢ ᱢᱟ ᱤᱭᱟᱹ ᱜᱚᱜ ᱠᱟᱫᱟ ᱚᱱᱟ ᱨᱮᱜᱮ᱾ ᱵᱟᱨ ᱪᱟᱥ ᱥᱤ ᱦᱚᱪᱚ ᱠᱟᱛᱮᱢ ᱨᱚᱦᱚ ᱥᱚᱸᱜᱮ ᱛᱮᱢ ᱨᱚᱦᱚᱭ ᱜᱚᱜ ᱠᱟᱫᱟ᱾ ᱞᱟᱦᱟᱨᱮ ᱞᱟᱹᱭᱫᱤᱧ ᱨᱟᱵᱚᱲ ᱚᱱᱟ ᱨᱟᱵᱚᱲ ᱫᱚᱦᱚ ᱠᱟᱜ ᱠᱷᱟᱱ ᱫᱚ ᱧᱮᱞᱚᱜᱚᱜ ᱠᱟᱱᱟ ᱡᱮ ᱵᱟᱝᱢᱟ, ᱮᱸᱜ, ᱞᱚᱥᱚᱫ ᱟᱰᱤ ᱩᱥᱛᱟᱹᱢ ᱧᱟᱢᱚᱜᱼᱟ᱾
ᱦᱮᱸ ᱧᱟᱢ ᱫᱚ ᱧᱟᱢᱚᱜ ᱜᱮᱭᱟ ᱚᱱᱟ ᱫᱚ᱾
ᱟᱨ ᱦᱚᱴᱟᱛ
ᱵᱟᱝ ᱟᱫᱚ ᱵᱟᱝ ᱟᱫᱚ ᱦᱚᱸᱜᱼᱚᱭ ᱱᱤᱭᱟᱹ ᱜᱤᱧ ᱧᱮᱞ ᱮᱫᱟ, ᱟᱨ ᱤᱭᱟᱹ ᱦᱟᱥᱟ ᱳᱯᱚᱨ ᱱᱤᱨᱵᱷᱚᱨᱟᱭ ᱵᱩᱡ ᱫᱟᱢ᱾
ᱦᱩᱸ᱾
ᱢᱟᱱᱮ ᱟᱞᱮ ᱥᱮᱱᱟᱜ ᱫᱚ ᱜᱤᱛᱤᱞ ᱦᱟᱥᱟ ᱛᱚ,
ᱦᱩᱸ᱾
ᱢᱟᱱᱮ ᱡᱩᱫᱤᱢ ᱞᱚᱥᱚᱫ ᱠᱮᱫᱟ ᱛᱤᱦᱤᱧ ᱵᱟᱨ ᱫᱤᱱ ᱜᱮ ᱡᱩᱫᱤ ᱯᱚᱨ ᱯᱚᱨ ᱛᱮᱦᱮᱧ ᱟᱨ ᱜᱟᱯᱟ ᱡᱩᱫᱤ ᱫᱟᱜᱟᱭ ᱢᱩᱨᱩᱠ ᱛᱮ, ᱛᱟᱦᱚᱞᱮ ᱚᱱᱟ ᱫᱚ ᱟᱫᱚ ᱵᱟᱹᱭᱥᱟᱹᱣ ᱮᱱ ᱛᱟᱢ ᱜᱮ, ᱵᱟᱹᱭᱥᱟᱹᱣ ᱦᱚᱪᱚ ᱵᱟ ᱟᱫᱚ ᱦᱩᱲᱩ ᱵᱟᱢ ᱨᱚᱦᱚᱭ ᱫᱟᱲᱮᱭᱟᱜᱼᱟ ᱚᱱᱟ ᱫᱚ ᱠᱮᱴᱮᱡ ᱪᱟᱵᱟ ᱮᱱ ᱜᱮ᱾ ᱢᱟᱱᱮ ᱟᱵᱟᱨ ᱥᱮ ᱫᱚᱲᱦᱟ ᱛᱮ ᱥᱤ ᱞᱟᱜᱟᱣ ᱢᱮ ᱞᱮᱠᱷᱟ᱾
ᱟᱪᱪᱷᱟ ᱟᱪᱪᱷᱟ ᱟᱪᱪᱷᱟ ᱵᱟᱝ ᱟᱞᱮ ᱥᱮᱫ ᱫᱚ ᱚᱝ ᱠᱟ‌ ᱫᱚ ᱵᱟᱹᱱᱩᱜ ᱟᱠᱟᱫᱟ ᱩᱱᱟᱹᱜ ᱫᱚ ᱚᱱᱟ ᱪᱟᱯ ᱫᱚ ᱵᱟᱹᱱᱩᱜ ᱟᱠᱟᱫᱟ᱾ ᱟᱫᱚ ᱟᱞᱮ ᱥᱮᱫ ᱫᱚ ᱢᱟᱱᱮ ᱥᱟᱨᱟ ᱡᱤᱭᱚᱱ ᱜᱮ ᱵᱩᱡᱷᱟᱹᱣ ᱠᱮᱫᱟᱢ, ᱚᱱᱠᱟ, ᱫᱚᱢᱮ ᱤᱭᱟᱹ ᱠᱟᱛᱮᱫ ᱜᱮ ᱛᱟᱦᱮᱸᱱᱟ᱾ ᱪᱮᱫ ᱠᱚ ᱞᱟᱹᱭᱟ ᱞᱚᱦᱚᱫ ᱜᱮ ᱛᱟᱦᱮᱸᱱᱟ ᱦᱟᱥᱟ ᱟᱫᱚ ᱦᱚᱭᱚᱝ ᱵᱟᱝ ᱦᱚᱭᱚᱝᱚᱜᱼᱟ ᱛᱚ ᱚᱱᱟ ᱛᱤᱧ ᱞᱟᱹᱭᱫᱟ ᱯᱟᱞᱮᱫ ᱚᱱᱟ ᱠᱷᱟᱹᱛᱤᱨ ᱛᱮ ᱨᱳᱜᱽ ᱟᱡᱟᱨ ᱠᱚ ᱦᱩᱲᱩ ᱨᱮ ᱟᱹᱰᱤ ᱥᱟᱺᱜᱮ ᱤᱫᱤᱜ ᱠᱟᱱᱟ᱾
ᱦᱮᱸ᱾
ᱴᱮᱠᱟᱣ ᱫᱟᱨᱟ ᱢᱩᱥᱠᱤᱞ ᱜᱚᱫᱚᱜ ᱠᱟᱱᱟ ᱦᱳᱲᱳ
ᱦᱮᱸ ᱦᱮᱸ ᱦᱮᱸ, ᱦᱮᱸ ᱚᱱᱟ ᱦᱚᱸ ᱠᱟᱱ ᱜᱮ᱾
ᱟᱫᱚᱧ ᱞᱟᱹᱭᱫᱟᱹᱧ ᱢᱟᱱᱮ ᱠᱚᱢᱡᱩᱨᱤ ᱠᱟᱱᱟ ᱦᱟᱥᱟ ᱠᱚ ᱟᱨᱠᱤ ᱠᱚᱢᱡᱩᱨᱤ ᱠᱟᱱᱟ ᱵᱩᱡᱷᱟᱹᱣ᱾
ᱦᱮᱸ ᱦᱮᱸ ᱦᱮᱸ, ᱦᱮᱸ ᱟᱫᱚ ᱥᱤᱛᱩᱝ ᱮᱢ ᱡᱚᱢ ᱦᱚᱪᱚ ᱞᱮᱠᱷᱟᱱ ᱫᱚ ᱜᱟᱱᱚᱜ ᱠᱚᱜ ᱜᱮᱭᱟ ᱟᱨᱠᱤ ᱛᱚᱠᱷᱚᱱ ᱫᱚ ᱥᱤ ᱯᱟᱲᱟᱜ ᱠᱟᱫᱟᱢ ᱡᱚᱨᱟᱣ ᱠᱚ ᱡᱚᱛᱚ ᱜᱮ ᱞᱟᱜᱟᱣ ᱠᱟᱜ ᱛᱮ
ᱦᱳᱭ ᱦᱳᱭ ᱴᱷᱤᱠ
ᱛᱚᱵᱮᱜᱮ ᱚᱱᱟ ᱫᱚ ᱪᱟᱵᱟᱜ ᱦᱮᱸ ᱛᱚᱵᱮᱜᱮ ᱚᱱᱟ ᱫᱚ ᱪᱟᱵᱟᱜᱼᱟ ᱟᱨ ᱵᱟᱝᱠᱷᱟᱱ ᱫᱚ ᱵᱟᱝ ᱪᱟᱵᱟᱜ ᱟ
ᱥᱮ ᱵᱟᱠᱷᱟᱱ ᱟᱞᱮ ᱫᱚ ᱥᱮ ᱵᱟᱨ ᱵᱟᱨ ᱥᱤᱡᱤᱱ ᱞᱮ ᱪᱟᱥ ᱟ ᱥᱮ ᱚᱱᱟ ᱦᱩᱭᱩᱜ ᱠᱟᱱᱟ ᱢᱮᱱ ᱠᱟᱛᱷᱟ
ᱵᱟᱝ ᱟᱨ ᱤᱭᱟᱹ ᱟᱡᱚᱢ ᱢᱮ ᱤᱧ ᱞᱟᱹᱭ ᱠᱟᱫᱤᱧ ᱡᱟᱦᱟᱸ ᱫᱚ ᱜᱩᱨᱤᱡ ᱡᱚᱨᱟ ᱫᱤᱭᱮ ᱢᱤᱫᱴᱮᱱ ᱢᱤᱫᱴᱮᱱ ᱠᱷᱮᱛ ᱜᱮ ᱤᱭᱟᱹᱭ ᱢᱮ ᱤᱧ ᱞᱟᱹᱭᱟᱢ ᱠᱟᱱᱟ ᱪᱮᱥᱴᱟ ᱞᱮᱜᱟᱭ ᱢᱮ ᱡᱟᱦᱟᱸ ᱫᱚᱥ ᱠᱟᱴᱷᱟ ᱠᱷᱮᱛ ᱜᱮ ᱥᱩᱫᱷᱩ ᱜᱩᱨᱤᱡ ᱡᱚᱨᱟ ᱮᱢ ᱢᱮ ᱟᱨ ᱤᱭᱟᱹ ᱡᱚᱨᱟ ᱫᱚ ᱟᱞᱚᱢ ᱮᱢᱟ ᱮᱢ ᱠᱷᱟᱱ ᱫᱚ ᱟᱹᱰᱤ ᱦᱟᱞᱠᱟ ᱮᱢ ᱢᱮ ᱦᱮᱸ ᱟᱹᱲᱟᱹᱭᱥᱚ ᱠᱟᱛᱮ ᱮᱢ ᱫᱟᱲᱮᱭᱟᱜᱼᱟ ᱱᱚᱝᱠᱟ ᱡᱟᱦᱟᱸ ᱠᱤᱨᱤᱧ ᱡᱚᱨᱟ ᱫᱚ ᱟᱨ ᱱᱤᱭᱟᱹ ᱜᱩᱨᱤᱡ ᱜᱮ ᱮᱢᱟᱜ ᱢᱮ ᱢᱤᱫ ᱜᱟᱹᱰᱤ ᱧᱮᱞᱟᱢ ᱚᱱᱟ ᱚᱱᱟ ᱠᱷᱮᱛᱨᱮ ᱛᱤᱡᱩ ᱜᱮ ᱵᱟᱠᱚ ᱞᱟᱜᱟᱜᱼᱟ ᱠᱚᱨᱟ ᱨᱮᱦᱚᱸ ᱯᱨᱚᱥᱮᱥ ᱟᱨ ᱵᱟᱝᱠᱷᱟᱱ ᱫᱚ